ᱦᱮᱞᱳᱣ᱾
ᱦᱮᱞᱳᱣ᱾ ᱦᱮᱞᱳᱣ᱾
ᱜᱚᱝᱠᱮ ᱡᱚᱦᱟᱨ ᱜᱮ,
ᱦᱳᱭ ᱜᱚᱝᱠᱮ ᱡᱚᱦᱟᱨ ᱜᱮ᱾
ᱟᱸᱡᱚᱢᱚᱜ ᱠᱟᱱ ᱛᱟᱞᱤᱧᱟ ᱛᱚ ᱨᱚᱲ?
ᱦᱳᱭ ᱱᱟᱯᱟᱭ ᱛᱮᱜᱮ ᱟᱸᱡᱚᱢᱚᱜ ᱠᱟᱱᱟ᱾ ᱟᱞᱤᱧᱟᱜ ᱟᱸᱡᱚᱢᱚᱜ ᱠᱟᱱᱟ ᱛᱚ?
ᱦᱳᱭ, ᱦᱮᱸ ᱦᱮᱸ ᱟᱸᱡᱚᱢᱚᱜ ᱠᱟᱱ ᱜᱮᱭᱟ, ᱵᱟᱠᱷᱟᱱ ᱟᱞᱮ ᱫᱚ ᱟᱹᱛᱩ ᱫᱤᱥᱚᱢ ᱦᱚᱲ, ᱱᱮᱴᱚᱣᱟᱨᱠ ᱠᱚ ᱫᱚᱢᱮ ᱰᱤᱥᱴᱟᱵ ᱜᱮᱛᱟᱞᱮᱭᱟ, ᱨᱚᱲ ᱠᱚᱦᱚᱸ ᱴᱷᱤᱠ ᱢᱚᱛᱚ ᱵᱟᱝ ᱟᱧᱡᱚᱢᱚᱜ ᱜᱮᱭᱟ᱾
ᱚ ᱟᱪᱪᱷᱟ ᱟᱪᱪᱷᱟ᱾ ᱟᱨ ᱪᱮᱫ ᱵᱤᱱ ᱱᱤᱛᱚᱜ ᱫᱚ ᱵᱚ ᱟᱯᱟᱛᱚᱛᱚ ᱠᱟᱹᱢᱤ ᱠᱚ ᱪᱟᱵᱟ ᱵᱟᱲᱟ ᱠᱟᱛᱮᱫ ᱦᱩᱸ ᱚᱢᱱᱤ ᱢᱟᱴᱷ ᱥᱮᱫ ᱞᱤᱧ ᱦᱮᱡ ᱟᱠᱟᱱᱟ, ᱳᱠᱮ ᱵᱟ ᱟᱨᱠᱤ ᱵᱟᱹᱞᱤᱧ ᱠᱷᱮᱞᱳᱜ ᱠᱟᱱᱟ ᱟᱡᱠᱟᱞ ᱫᱚ᱾
ᱟᱪᱪᱷᱟ,
ᱪᱮᱫ ᱵᱮᱱ ᱪᱤᱠᱟᱹᱭᱮᱫ ᱛᱮ ᱜᱚᱝᱠᱮ ᱟᱵᱮᱱ ᱫᱚ?
ᱟᱹᱞᱤᱧ ᱦᱚᱸ ᱱᱚᱜᱼᱚ ᱱᱚᱝᱠᱟ, ᱦᱩᱸ ᱫᱟᱜ ᱡᱟᱹᱯᱩᱫ ᱵᱟᱲᱟ ᱠᱷᱟᱹᱛᱤᱨ ᱠᱚᱲᱟ ᱠᱚᱦᱚᱸ ᱵᱟᱠᱚ ᱩᱰᱩᱠᱚᱜ ᱠᱟᱱᱟ, ᱢᱟᱴᱷ ᱥᱮᱱ ᱦᱚᱸ ᱛᱚ ᱟᱫᱚ ᱱᱚᱜᱼᱚᱭ ᱱᱚᱣᱟ ᱨᱮᱜᱮ ᱵᱚᱞᱚ ᱦᱩᱭᱠ ᱜᱟᱛᱮ ᱠᱚ ᱥᱟᱞᱟᱜ ᱨᱚᱲ ᱵᱟᱲᱟᱜ ᱜᱮ, ᱱᱟᱣᱟ ᱦᱚᱲ ᱠᱚ ᱪᱤᱱᱦᱟᱹᱯ ᱩᱯᱨᱩᱢᱚᱜ ᱦᱩᱭᱩᱜ ᱠᱟᱱᱟ ᱵᱩᱜᱤ ᱡᱩᱫᱟᱹ ᱵᱟᱰᱟᱭ ᱡᱚᱝ ᱦᱩᱭᱩᱜ ᱠᱟᱱᱟ᱾
ᱦᱳᱭ ᱦᱳᱭ ᱱᱚᱣᱟ ᱠᱚᱦᱚᱸ ᱞᱟᱹᱠᱛᱤ ᱠᱟᱱ ᱜᱮᱭᱟ ᱾
ᱟᱯᱮ ᱥᱮᱫ ᱫᱚ ᱛᱟᱦᱮᱞᱮ ᱫᱟᱜ ᱡᱟᱹᱯᱩᱫ ᱠᱚ ᱪᱮᱫ ᱞᱮᱠᱟ᱾
ᱦᱳᱭ ᱜᱚᱝᱠᱮ ᱟᱞᱮ ᱥᱮᱫ ᱫᱚ ᱫᱟᱜ ᱡᱟᱹᱯᱩᱫ ᱠᱚᱫᱚ ᱦᱩᱭᱩᱜ ᱠᱟᱱ ᱜᱮᱭᱟ ᱟᱫᱚ᱾ ᱪᱮᱫ ᱞᱤᱧ ᱞᱟᱹᱭᱟᱵᱮᱱᱟ ᱢᱟᱱᱮ ᱚᱱᱠᱟ ᱪᱟᱥᱵᱟᱥ ᱩᱯᱚᱡᱩᱠᱛᱚ ᱫᱚ ᱠᱟᱹᱴᱤᱡ ᱠᱚᱢ ᱧᱚᱜ ᱜᱮᱭᱟ ᱟᱨ ᱵᱟᱠᱷᱟᱡ ᱫᱟᱜ ᱡᱟᱹᱯᱩᱫ ᱫᱚ ᱱᱤᱛᱚᱜ ᱫᱚ ᱥᱟᱨᱡᱤᱭ ᱟᱠᱟᱱ ᱜᱮᱭᱟ᱾
ᱟᱪᱪᱷᱟ ᱟᱪᱪᱷᱟ᱾
ᱜᱚᱝᱠᱮ ᱟᱯᱮ ᱥᱮᱫ ᱫᱚ ᱪᱮᱫᱠᱟᱭ ᱫᱟᱜᱮᱫ ᱛᱮ᱾
ᱟᱞᱮ ᱥᱮᱱᱟᱜ ᱫᱟᱜ ᱫᱚ ᱵᱷᱟᱜᱤ ᱜᱮ᱾ ᱢᱟᱱᱮ ᱚᱲᱟᱜ ᱠᱷᱚᱱ ᱦᱚᱸ ᱡᱟᱸᱦᱟᱸ ᱥᱮᱱ ᱪᱟᱞᱟᱜ ᱞᱮᱠᱟᱱ ᱥᱩᱡᱳᱜ ᱜᱮ ᱵᱟᱝ ᱦᱩᱭᱩᱜ ᱠᱟᱱᱟ᱾ ᱡᱟᱸᱦᱟᱸ ᱥᱮᱱ ᱵᱟᱡᱟᱨ ᱥᱮᱱ ᱤᱧ ᱪᱟᱞᱟᱜᱼᱟ ᱥᱮ ᱡᱟᱸᱦᱟᱸ ᱥᱮᱱ ᱫᱟᱬᱟᱱᱤᱧ ᱪᱟᱞᱟᱜᱼᱟ ᱚᱱᱠᱟᱱᱟᱜ ᱟᱥᱟ ᱦᱚᱸ ᱵᱟᱝ ᱦᱩᱭᱩᱜ ᱠᱟᱱᱟ᱾ ᱱᱤᱛᱚᱜ ᱜᱮ ᱢᱤᱫ ᱜᱷᱟᱹᱲᱤᱡ ᱮ ᱫᱟᱜ ᱜᱚᱫ ᱠᱮᱫ ᱛᱟᱯᱚᱨᱮ ᱢᱤᱫ ᱜᱷᱟᱟᱹᱲᱤᱡ ᱮ ᱯᱷᱟᱸᱠᱟ ᱜᱚᱫᱟ ᱚᱱᱟ ᱯᱷᱟᱸᱠᱟ ᱧᱮᱞᱛᱮ ᱡᱟᱸᱦᱟᱸ ᱥᱮᱱ ᱮᱢ ᱪᱟᱞᱟᱜᱼᱟ ᱚᱱᱠᱟ ᱦᱚᱸ ᱵᱟᱝ ᱟᱛᱨᱨᱟᱟᱢ ᱪᱟᱞᱟᱣ ᱚᱠᱟ ᱨᱮᱜᱮ ᱟᱨᱦᱚᱸ ᱫᱟᱜ ᱮ ᱧᱟᱢ ᱢᱮᱭᱟ ᱚᱝᱠᱟ ᱦᱩᱭᱩᱜ ᱠᱟᱱᱟ ᱚᱱᱟᱛᱮ ᱟᱫᱚ ᱚᱲᱟᱜ ᱠᱚᱨᱮ ᱜᱮ᱾ ᱚᱲᱟᱜ ᱨᱮᱜᱮ ᱛᱟᱦᱮᱸ ᱚᱲᱟᱜ ᱨᱮᱜᱮ ᱫᱩᱲᱩᱵ ᱠᱚ ᱜᱮ ᱢᱳᱵᱟᱭᱤᱞ ᱠᱚ ᱧᱮᱞ ᱵᱟᱲᱟᱜ ᱜᱮ ᱤᱱᱟᱹ ᱪᱷᱟᱲᱟ ᱟᱨᱫᱚ ᱪᱮᱫ ᱦᱚᱸ ᱵᱟᱹᱱᱩᱜᱼᱟ᱾
ᱦᱳᱭ ᱦᱳᱭ᱾ ᱟᱨ ᱞᱟᱹᱭ ᱫᱟᱞᱤᱧ ᱜᱚᱝᱠᱮ ᱛᱚᱵᱮ ᱪᱟᱥᱵᱟᱥ ᱠᱚᱫᱚ ᱛᱤᱱᱟᱹᱜ ᱥᱟᱺᱟᱹᱜᱤᱧ ᱢᱮᱱ ᱞᱟᱦᱟ ᱥᱮᱫ ᱵᱮᱱ ᱤᱫᱤ ᱠᱮᱫᱟ?
ᱟᱞᱮ ᱥᱮᱫ ᱫᱚ ᱪᱟᱥ ᱵᱟᱥ ᱠᱚ ᱫᱚ ᱱᱚᱜᱼᱚᱭ ᱛᱚ ᱪᱟᱵᱟ ᱦᱤᱡᱩᱜ ᱠᱟᱱᱟ᱾ ᱟᱨ ᱵᱟᱨ ᱯᱮ ᱫᱤᱱ ᱜᱟᱱ ᱜᱮ ᱦᱩᱭᱩᱜᱼᱟ, ᱤᱱᱟᱹ ᱯᱚᱨ ᱫᱚ ᱡᱚᱛᱚ ᱦᱚᱲ ᱯᱷᱟᱠᱟ ᱜᱮ ᱱᱟᱦᱟᱜ᱾ ᱥᱟᱹᱨᱫᱤ ᱪᱟᱹᱞᱩ ᱠᱟᱱᱟ ᱱᱤᱛᱚᱜ ᱫᱚ, ᱠᱟᱹᱢᱤ ᱦᱚᱲ ᱠᱚᱦᱚᱸ ᱚᱱᱠᱟ ᱵᱟᱠᱚ ᱧᱟᱢᱚᱜ ᱠᱟᱱᱟ᱾ ᱛᱩᱵᱩ ᱦᱚᱸᱠᱩ ᱟᱹᱰᱤ ᱜᱟᱱ ᱠᱚ ᱪᱟᱵᱟ ᱤᱫᱤᱭ ᱠᱟᱱᱟ ᱪᱟᱵᱟ ᱟᱠᱟᱱ ᱞᱮᱠᱟ ᱜᱮ᱾
ᱳ ᱟᱪᱷᱟ ᱟᱪᱪᱷᱟ᱾
ᱟᱯᱮ ᱥᱮᱫ ᱜᱮ ᱚᱠᱟᱮ ᱞᱮᱠᱟ ᱪᱟᱥ ᱠᱚ?
ᱚᱠᱟ ᱞᱮᱠᱟ ᱪᱟᱥ ᱦᱳᱭ ᱜᱚᱝᱠᱮ ᱪᱟᱥ ᱠᱚ ᱟᱞᱮ ᱥᱮᱫ ᱦᱚᱸ ᱱᱤᱛᱚᱜ ᱫᱚ ᱥᱟᱹᱨᱫᱤ ᱠᱟᱱᱟ ᱡᱚᱛᱚ ᱦᱚᱲ ᱜᱮ᱾ ᱡᱚᱛᱚ ᱦᱚᱲ ᱜᱮ ᱢᱟᱱᱮ ᱪᱟᱥ ᱠᱟᱹᱢᱤ ᱨᱮᱜᱮ ᱱᱤᱛᱚᱜ ᱫᱚᱠᱚ ᱪᱷᱩᱴᱟᱹᱣ ᱟᱠᱟᱱᱟ᱾
ᱟᱪᱪᱷᱟ ᱦᱮᱸ ᱪᱟᱥ ᱱᱤᱛᱚᱜ ᱚᱠᱛᱚ ᱨᱮᱢᱟ ᱪᱟᱥ ᱜᱮ᱾ ᱪᱟᱥ ᱠᱟᱹᱢᱤ ᱨᱮ ᱵᱟᱢ ᱪᱷᱩᱴᱟᱹᱜ ᱛᱮᱦᱚᱸ ᱵᱟᱝ ᱜᱟᱱᱚᱜᱼᱟ᱾ ᱪᱟᱥ ᱵᱟᱢ ᱪᱟᱥ ᱛᱮ ᱦᱚᱸ ᱪᱮᱫ ᱮᱢ ᱡᱚᱢᱟ᱾ ᱡᱚᱢ ᱞᱟᱹᱜᱤᱫ ᱜᱮ ᱥᱮ ᱪᱟᱥ ᱮᱫᱟᱢ, ᱠᱤᱨᱤᱧ ᱠᱟᱛᱮᱫ ᱡᱚᱢ ᱦᱚᱸᱛᱚ ᱩᱱᱟᱹᱜ
ᱵᱟᱲᱟᱭ ᱜᱮ ᱩᱱᱟᱹᱜ ᱫᱚ ᱟᱵᱚ ᱫᱚ ᱢᱟᱱᱮ ᱪᱟᱥ ᱤᱭᱟ. ᱜᱮ ᱟᱵᱚ ᱫᱚ ᱦᱩᱲᱩ ᱜᱮᱵᱚᱱ ᱠᱚᱭᱚᱜ ᱠᱟᱜᱼᱟ᱾
ᱦᱳᱭ ᱦᱳᱭ ᱟᱨ ᱵᱟᱠᱷᱟᱱ ᱵᱟᱢ ᱪᱟᱥ ᱛᱮ ᱦᱚᱸ ᱪᱮᱫ ᱮᱢ ᱡᱚᱢᱟ᱾ ᱠᱤᱨᱤᱧ ᱠᱟᱛᱮ ᱡᱚᱢ ᱦᱚᱸ ᱩᱱᱟᱹᱜ ᱫᱚ ᱵᱟᱝ ᱥᱚᱦᱚᱡᱟ ᱠᱤᱨᱤᱧ ᱠᱟᱛᱮ ᱡᱚᱢ ᱞᱟᱹᱜᱤᱫ ᱛᱮᱠᱷᱟᱱ ᱫᱚ ᱥᱚᱵ ᱫᱤᱱ ᱠᱟᱹᱢᱤ ᱪᱟᱞᱟᱣ ᱦᱩᱭᱩᱜᱼᱟ, ᱥᱚᱵ ᱫᱤᱱ ᱵᱟᱢ ᱟᱨᱡᱟᱣ ᱞᱮᱠᱷᱟᱱ ᱫᱚ ᱠᱤᱨᱤᱧ ᱠᱟᱛᱮ ᱡᱚᱢ ᱦᱚᱸ ᱥᱚᱢᱵᱷᱚᱵᱽ ᱵᱟᱝ ᱠᱟᱱᱟ᱾
ᱦᱳᱭ
ᱛᱟᱦᱮᱞᱮ ᱱᱤᱛᱚᱜ ᱫᱚ ᱱᱟᱯᱟᱭ ᱵᱟᱲᱟ ᱜᱮ᱾
ᱦᱳᱭ ᱜᱚᱝᱠᱮ ᱱᱤᱛᱚᱜ ᱛᱚ ᱟᱯᱟᱛᱚᱛᱚ ᱪᱮᱛᱟᱱ ᱨᱮ ᱢᱮᱱᱟᱭ ᱩᱱᱤ ᱪᱟᱸᱫᱚ ᱵᱚᱸᱜᱟᱭᱟᱜ ᱫᱟᱭᱟᱛᱮ ᱱᱤᱛᱚᱜ ᱫᱚ ᱟᱯᱟᱛᱚᱛᱚ ᱱᱟᱯᱟᱭ ᱜᱮ
ᱟᱪᱪᱷᱟ ᱱᱟᱯᱟᱭ ᱠᱟᱛᱷᱟ ᱜᱮ᱾
ᱪᱮᱜᱠᱟ ᱢᱮᱱᱟᱜ ᱵᱮᱱᱟ?
ᱟᱞᱤᱧ ᱦᱚᱸ ᱱᱟᱯᱟᱭ ᱜᱮ ᱥᱟᱱᱟᱢ ᱠᱚᱜᱮ ᱱᱟᱯᱟᱭ ᱜᱮ ᱟᱨ ᱥᱟᱱᱟᱢ ᱠᱚᱜᱮ ᱱᱟ ᱯᱟᱭ ᱜᱮ ᱫᱚᱦᱚ ᱠᱟᱵᱚ ᱠᱟᱵᱚ ᱢᱟᱭ ᱚᱱᱟ ᱜᱮ ᱱᱟ- ᱯᱟᱭ ᱵᱟᱠᱷᱟᱱ ᱫᱩᱠᱷ ᱫᱩᱠᱷ ᱫᱚ ᱟᱹᱰᱤ ᱜᱮ ᱫᱩᱠᱟᱱ ᱜᱮᱭᱟ ᱵᱟ ᱥᱟᱦᱟᱵ ᱜᱮᱭᱟ᱾
ᱦᱳᱭ ᱦᱳᱭ᱾
ᱚᱝᱠᱟ ᱠᱟᱴᱤᱡ ᱠᱟᱴᱤᱡ ᱠᱟᱴᱤᱡ ᱫᱩᱠ ᱠᱚᱫᱚ ᱴᱷᱤᱠ ᱜᱮᱭᱟ ᱢᱮᱱᱠᱷᱟᱱ ᱢᱟᱨᱟᱝ ᱧᱚᱜ ᱫᱩᱠ ᱧᱮᱞ ᱞᱮᱠᱷᱟᱱ ᱫᱚ ᱢᱚᱱᱮ ᱠᱚ ᱵᱚᱫᱚᱞ ᱜᱚᱫᱚᱜ-ᱟ ᱟᱰᱤ ᱠᱚᱥᱴᱚ ᱜᱮ ᱵᱩᱡᱷᱟᱹᱜ-ᱟ᱾
ᱚ ᱟᱪᱪᱷᱟ ᱟᱪᱪᱷᱟ᱾
ᱠᱷᱟᱱ ᱟᱯᱮ ᱥᱮᱫ ᱫᱚ ᱥᱩᱫᱷᱩ ᱦᱩᱲᱩ ᱜᱮᱯᱮ ᱪᱟᱥᱟ ᱥᱮ ᱚᱝᱠᱟ ᱟᱱᱟᱡᱽ ᱯᱟᱛᱤ ᱠᱚ ᱡᱟᱦᱟᱱᱟᱜ ᱟᱨᱦᱚᱸ ᱪᱮᱜ ᱠᱚᱠᱚ ᱪᱟᱥ ᱜᱮᱭᱟ ᱱᱮᱛᱟᱨ ᱫᱤᱱ ᱟᱨᱠᱤ?
ᱱᱮᱛᱟᱨ ᱫᱤᱱ ᱟᱨᱠᱤ᱾ ᱥᱚᱵᱽᱡᱤ ᱠᱚᱫᱚᱞᱮ ᱨᱚᱦᱚᱭ ᱜᱮᱭᱟ ᱟᱫᱚ ᱱᱮᱛᱟᱨ ᱫᱚ ᱪᱟᱥ ᱫᱤᱱ ᱛᱚ ᱩᱱᱟᱹᱜ ᱥᱚᱵᱽᱡᱤ ᱠᱚᱫᱚ ᱵᱟᱞᱮ ᱨᱚᱦᱚᱭ ᱠᱟᱫᱟ ᱳᱭ ᱵᱟᱲᱜᱮ ᱠᱚᱨᱮ ᱡᱟᱦᱟ ᱦᱩᱭᱩᱜ ᱜᱮᱭᱟ ᱚᱱᱟ ᱠᱚᱜᱮ ᱡᱮᱢᱚᱱ ᱠᱚᱸᱦᱰᱟ ᱠᱚ ᱯᱩᱨᱟᱹᱭ ᱠᱚ ᱯᱩᱨᱟᱹᱭ ᱟᱲᱟᱜ ᱠᱚ ᱚᱱᱟ ᱠᱚᱜᱮ ᱞᱮ ᱪᱟᱥ ᱵᱟᱲᱟᱣ ᱠᱟᱫᱟ ᱛᱟᱨ ᱵᱟᱲ ᱛᱤ ᱫᱚ ᱟᱣᱨᱤ ᱵᱟᱞᱮ ᱪᱟᱥ ᱠᱟᱫᱟ᱾
ᱟᱪᱪᱷᱟ ᱢᱟᱱᱮ ᱜᱷᱟᱨᱚᱡᱽ ᱨᱮᱱᱟᱜ ᱠᱟᱢᱤ ᱪᱟᱞᱟᱜ ᱞᱮᱠᱟ ᱜᱮ ᱪᱟᱥ ᱦᱩᱭ ᱠᱟᱱᱟ ᱵᱟ?
ᱦᱳᱭ ᱦᱳᱭ ᱴᱷᱤᱠ᱾
ᱚᱱᱮ ᱵᱮᱯᱟᱨ ᱵᱟᱱᱤᱡᱽ ᱞᱟᱜᱤᱫ ᱫᱚ ᱵᱟᱝ ᱜᱮ᱾
ᱵᱟ ᱵᱟ ᱵᱟ᱾
ᱟᱞᱮ ᱥᱮᱫ ᱦᱚᱸ ᱚᱱᱠᱟ ᱜᱮ ᱮᱢᱚᱱ ᱪᱮᱫ ᱟᱞᱮ ᱥᱮᱜ ᱢᱟ ᱜᱷᱟᱨᱚᱸᱡᱽ ᱨᱮ ᱪᱟᱞᱟᱣ ᱞᱟᱹᱜᱤᱫ ᱜᱮᱠᱚ ᱪᱟᱥ ᱜᱮᱭᱟ ᱦᱮᱸ ᱟᱨ ᱚᱝᱠᱟ ᱱᱮᱥ ᱫᱚ ᱚᱱᱠᱟ ᱵᱟᱹᱧ ᱧᱮᱞᱮᱜ ᱠᱚᱣᱟ ᱡᱮ ᱡᱟᱦᱟᱸᱭ ᱫᱚ ᱵᱮᱯᱟᱨ ᱵᱟᱱᱤᱡᱽ ᱞᱟᱹᱜᱤᱫ ᱦᱚᱸᱠᱚ ᱥᱚᱵᱽᱡᱤ ᱠᱚᱠᱚ ᱪᱟᱥᱮᱜ-ᱟ ᱚᱝᱠᱟ ᱫᱚ ᱵᱟᱱᱩᱜ ᱠᱚᱣᱟ ᱱᱮᱥ ᱫᱚ᱾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
ᱪᱟᱨ ᱪᱟᱥᱵᱟᱥ ᱫᱚ ᱫᱚᱨᱠᱟᱨ ᱜᱮ ᱱᱤᱛᱟᱱ ᱱᱤᱛᱚᱜ ᱫᱚ᱾ ᱫᱟᱜ ᱨᱮᱱᱟᱜ ᱦᱚᱸ ᱡᱮ ᱫᱟᱜ ᱠᱚ ᱫᱩᱞᱟᱜ ᱦᱩᱭᱩᱜ-ᱟ ᱚᱝᱠᱟ ᱦᱚᱸ ᱛᱚ ᱵᱟᱝ ᱜᱮ ᱥᱮᱨᱢᱟ ᱡᱟᱲᱤ ᱛᱮᱜᱮ ᱦᱩᱭᱩᱜ-ᱟ᱾ ᱥᱩᱫᱩ ᱪᱟᱥ ᱠᱟᱜ ᱠᱷᱟᱱ ᱜᱮ ᱨᱚᱦᱚᱭ ᱠᱟᱜ ᱠᱷᱟᱱ ᱜᱮ ᱦᱩᱭᱮᱱᱟ ᱥᱤ ᱠᱚᱰᱟᱱ ᱵᱟᱲᱟ ᱠᱟ ᱛᱮᱢ ᱨᱚᱦᱚᱭ ᱠᱟᱜ ᱠᱷᱟᱱ ᱜᱮ ᱤᱱᱟᱹ ᱛᱮᱠᱷᱟᱱ ᱜᱮ ᱦᱩᱭᱩᱜ-ᱟ ᱠᱤᱪᱷᱩ ᱥᱟᱨ ᱠᱚᱢ ᱞᱟᱜᱟᱣ ᱯᱟᱲᱦᱟᱜ ᱠᱷᱟᱱ ᱜᱮ᱾
ᱟᱨ ᱜᱚᱝᱠᱮ ᱞᱟᱹᱭ ᱫᱟᱞᱤᱧ ᱛᱚᱵᱮ ᱟᱯᱮ ᱫᱚ ᱪᱟᱥᱵᱟᱥ ᱫᱚ ᱪᱮᱜ ᱱᱚᱣᱟ ᱴᱮᱠᱴᱟᱨ ᱠᱚᱛᱮ ᱜᱮᱵᱮᱱ ᱪᱟᱥ ᱵᱟᱲᱟᱭᱮᱜ-ᱟ ᱥᱮ ᱮᱢᱱᱤ ᱰᱟᱸᱝᱨᱤ ᱠᱟᱲᱟᱣᱟᱜ᱾ ᱤᱭᱟᱹ ᱠᱟᱛᱮᱜ ᱱᱟᱦᱮᱞ ᱛᱮᱵᱮᱱ ᱪᱟᱥᱮᱜ-ᱟ᱾
ᱦᱟᱸ ᱱᱮᱛᱟᱨ ᱫᱤᱱ᱾ ᱱᱮᱛᱟᱨ ᱫᱤᱱ ᱨᱮ ᱫᱚ ᱟᱵᱟᱨ ᱰᱟᱹᱝᱨᱤ ᱠᱟᱰᱟ ᱦᱟᱜ ᱫᱚᱠᱚ ᱦᱤᱲᱤᱧ ᱤᱫᱤᱭᱮᱜ ᱫᱚ ᱵᱟᱹᱭ ᱵᱟᱹᱭᱛᱮ ᱦᱮᱸᱴ ᱴᱨᱟᱠᱴᱚᱨ ᱛᱮᱜᱮ ᱦᱩᱭᱩᱜ ᱠᱟᱱᱟ᱾
ᱛᱮᱜᱮ ᱦᱩᱭᱩᱜ ᱠᱟᱱᱟ᱾
ᱜᱚᱴᱟᱜᱮ ᱴᱨᱟᱠᱴᱟᱨ ᱛᱮ ᱾ ᱾ ᱞᱟᱹᱭ ᱛᱮᱫᱚ ᱛᱚᱵᱮ ᱠᱷᱩᱵ ᱠᱚᱢ ᱜᱮ ᱢᱤᱫ ᱵᱟᱨ ᱜᱮ ᱡᱟᱸᱦᱟ ᱠᱚᱨᱮ ᱫᱚ᱾ ᱴᱨᱟᱠᱴᱟᱨ ᱛᱮ ᱥᱤ ᱵᱟᱝ ᱜᱟᱱᱚᱜ-ᱟ ᱦᱚᱲ ᱛᱮᱠᱚ ᱠᱚᱰᱟᱱᱮᱜ-ᱟ ᱠᱩᱰᱤᱛᱮ᱾ ᱟᱨᱚ ᱰᱟᱝᱨᱤ ᱠᱚᱛᱮ ᱫᱚ ᱱᱚᱜ-ᱚᱭ ᱡᱮᱢᱚᱱ ᱛᱚᱲᱟ ᱜᱟᱹᱰᱤ ᱠᱚ ᱥᱟᱨᱮᱡ ᱛᱟᱦᱮᱱ ᱠᱟᱱᱟ ᱡᱟᱦᱟ ᱠᱚᱨᱮ ᱛᱚᱲᱟ ᱠᱚ ᱜᱤᱰᱤ ᱠᱟᱜ ᱠᱟᱱᱟ ᱚᱱᱟ ᱠᱚᱨᱮ ᱥᱟᱨᱮᱡ ᱛᱟᱦᱮᱱ ᱠᱟᱱᱟ ᱚᱱᱟ ᱠᱚᱜᱮ ᱰᱟᱸᱝᱨᱤ ᱠᱚᱛᱮ ᱫᱚ ᱟᱨ ᱛᱚᱲᱟ ᱵᱟᱝ ᱛᱩᱫ ᱪᱟᱵᱟ ᱠᱟᱛᱮ ᱦᱚᱸ ᱛᱚ ᱚᱸᱰᱮ ᱫᱚ ᱥᱤ ᱫᱚ ᱵᱟᱝ ᱜᱟᱱᱚᱜ-ᱟ ᱱᱷᱟᱜ ᱴᱨᱟᱠᱴᱚᱨ ᱛᱮᱦᱚᱸ ᱟᱨ ᱴᱨᱟᱠᱴᱚᱨ ᱫᱚ ᱢᱤᱜ ᱫᱷᱟᱣ ᱜᱮ ᱢᱤᱜᱴᱟᱝ ᱥᱚᱠᱲᱟ ᱨᱮ ᱢᱤᱫ ᱫᱷᱟᱣ ᱜᱮ ᱵᱚᱞᱚᱱᱟ᱾
ᱦᱳᱭ ᱦᱳᱭ᱾
ᱚᱱᱟ ᱠᱷᱟᱹᱛᱤᱨ ᱜᱮ ᱟᱫᱚ ᱰᱟᱸᱝᱨᱤ ᱠᱚᱛᱮ ᱫᱚ ᱠᱷᱩᱵ ᱠᱚᱢ ᱜᱮ᱾
ᱚ ᱟᱪᱪᱷᱟ ᱟᱪᱪᱷᱟ, ᱞᱟᱹᱭ ᱫᱟᱞᱤᱧ ᱜᱚᱝᱠᱮ ᱛᱚᱵᱮ ᱪᱟᱥ ᱠᱟᱹᱢᱤ ᱠᱚᱫᱚ ᱥᱩᱫᱩ ᱤᱭᱟᱹ ᱵᱟᱠᱷᱨᱟ ᱢᱟᱱᱮ ᱫᱟᱜ ᱠᱚᱫᱚ ᱚᱠᱟ ᱨᱮᱵᱮᱱ ᱧᱟᱢᱮᱫᱼᱟ ᱱᱚᱣᱟ ᱥᱮᱨᱢᱟ ᱡᱟᱹᱲᱤ ᱨᱮᱭᱟᱜ ᱫᱟᱜ ᱪᱮᱛᱟᱱ ᱜᱮ ᱥᱮ ᱟᱨᱚ ᱠᱷᱮᱛ ᱱᱟ-ᱱᱟᱞᱟ ᱠᱚ ᱢᱮᱱᱟᱜᱼᱟ ᱟᱨᱠᱤ, ᱜᱟᱰᱟ ᱠᱚ ᱢᱮᱱᱟᱜᱼᱟ, ᱱᱟᱹᱭ ᱠᱚ ᱢᱮᱱᱟᱜᱼᱟ?
ᱦᱮᱸ ᱟᱞᱮ ᱱᱚᱣᱟ ᱥᱩᱨ ᱥᱩᱯᱩᱨ ᱨᱮᱱᱟᱜ ᱴᱚᱴᱷᱟ ᱠᱚᱨᱮ ᱦᱚᱸ ᱜᱟᱰᱟ ᱠᱚ ᱢᱮᱱᱟᱜ ᱜᱮᱭᱟ, ᱩᱝᱠᱩ ᱫᱚ ᱚᱱᱟ ᱜᱟᱰᱟ ᱫᱚᱜ ᱛᱮ ᱜᱮ ᱵᱟᱨ ᱫᱷᱟᱣ ᱪᱟᱥ ᱜᱮᱭᱟ᱾ ᱟᱫᱚ ᱟᱞᱮ ᱱᱚᱸᱰᱮ ᱟᱞᱮᱭᱟᱜ ᱡᱟᱦᱟᱸ ᱥᱮᱫ ᱵᱟᱹᱫᱽ ᱢᱮᱱᱟᱜᱼᱟ ᱚᱱᱛᱮ ᱨᱮᱫᱚ ᱵᱟᱹᱱᱩᱜᱼᱟ ᱚᱝᱠᱟ ᱫᱚ ᱜᱟᱰᱟ ᱠᱚᱫᱚ᱾ ᱟᱫᱚ ᱥᱮᱨᱢᱟ ᱡᱟᱹᱲᱤ ᱵᱷᱚᱨᱥᱟ ᱜᱮ, ᱚᱱᱟ ᱛᱮ ᱡᱩᱫᱤ ᱠᱚᱠ ᱠᱚᱦᱚᱸ ᱵᱮᱱᱟᱣ ᱦᱳᱭ ᱠᱚᱜᱼᱟ ᱥᱮ ᱥᱤᱞᱚ ᱠᱚ, ᱢᱟᱨᱥᱟᱞ ᱠᱚ, ᱚᱱᱟ ᱠᱚᱦᱚᱸ ᱵᱟᱝ ᱵᱮᱱᱟᱣ ᱠᱟᱱᱟ᱾ ᱵᱟᱠᱚ ᱵᱮᱱᱟᱣ ᱟᱠᱟᱜᱼᱟ ᱟᱠᱚᱭ ᱜᱮ᱾ ᱚᱱᱟ ᱛᱮ ᱟᱫᱚ ᱥᱮᱨᱢᱟ ᱡᱟᱹᱲᱤ ᱵᱷᱚᱨᱥᱟ ᱜᱮ᱾
ᱦᱚᱸᱜ-ᱚ ᱟᱪᱪᱷᱟ ᱟᱪᱪᱷᱟ᱾
ᱠᱷᱟᱱ ᱫᱚ ᱴᱷᱤᱠᱚᱜ ᱜᱮᱭᱟ ᱵᱟᱨ ᱫᱷᱟᱣ ᱪᱟᱹᱥ ᱜᱟᱱᱚᱜᱼᱟ᱾ ᱦᱮᱸ ᱦᱩᱲᱳ ᱪᱟᱥ ᱨᱮ ᱡᱟᱹᱥᱛᱤ ᱫᱟᱜ ᱮ ᱡᱚᱢ ᱛᱮᱦᱚᱸ ᱚᱱᱟ ᱟᱯᱟᱛᱚ ᱚᱱᱟ ᱵᱟᱫᱟᱞ ᱛᱮ ᱮᱴᱟᱜᱟᱜ ᱦᱚᱸᱛᱚ ᱪᱟᱹᱥ ᱜᱟᱱᱚᱜ ᱜᱮᱭᱟ, ᱥᱚᱵᱽᱡᱤ ᱠᱚ ᱪᱟᱹᱥ ᱜᱟᱱᱚᱜᱼᱟ ᱠᱚᱢ ᱫᱟᱜ ᱛᱮ ᱦᱳᱭᱳᱜᱼᱟ᱾ ᱛᱩᱲᱤ ᱛᱟᱯᱚᱨᱮ ᱠᱷᱚᱥᱞᱟ ᱠᱚ ᱟᱨᱦᱚᱸ ᱚᱝᱠᱟ ᱜᱮ ᱡᱟᱦᱟᱸᱱᱟᱜ ᱠᱚ ᱢᱮᱱᱟᱜᱼᱟ ᱚᱱᱟ ᱠᱚ ᱪᱟᱹᱥ ᱜᱟᱱᱚᱜᱼᱟ᱾ ᱡᱟᱦᱟᱸ ᱫᱚ ᱠᱚᱢ ᱫᱟᱜ ᱛᱮ ᱦᱳᱭᱳᱜᱼᱟ ᱚᱱᱟ ᱠᱚᱦᱚᱸ ᱪᱟᱥ ᱜᱟᱱ ᱠᱚᱜᱼᱟ᱾ ᱛᱚ ᱛᱚ ᱵᱟᱠᱚ ᱵᱮᱱᱟᱣ ᱟᱠᱟᱜᱼᱟ ᱚᱝᱠᱟ᱾
ᱟᱪᱪᱷᱟ ᱟᱪᱪᱷᱟ᱾
ᱟᱯᱮ ᱥᱮᱫ ᱛᱟᱦᱮᱱᱮ ᱢᱤᱫ ᱫᱷᱟᱣ ᱜᱮᱯᱮ, ᱢᱤᱫ ᱫᱷᱟᱣ ᱜᱮᱯᱮ
ᱦᱳᱭ ᱜᱚᱝᱠᱮ, ᱟᱞᱮ ᱥᱮᱫ ᱫᱚ ᱵᱟᱨ ᱫᱷᱟᱣ ᱠᱚ ᱪᱟᱥ ᱛᱟᱦᱮᱸᱱᱚᱜ᱾
ᱟᱪᱪᱷᱟ᱾ ᱢᱟᱱᱮ ᱫᱟᱜ, ᱟᱞᱮ ᱫᱚ ᱢᱤᱫ ᱫᱷᱟᱣ ᱜᱮ ᱱᱚᱜᱼᱚᱭ ᱛᱚ ᱥᱮᱨᱢᱟ ᱡᱟᱹᱲᱤ ᱵᱷᱚᱨᱥᱟ ᱟᱨ ᱥᱤ ᱛᱩᱝ ᱫᱤᱱ ᱛᱚ ᱟᱨ ᱥᱮᱨᱢᱟ ᱡᱟᱹᱲᱤ ᱵᱷᱚᱨᱥᱟ ᱛᱟᱦᱮᱸ ᱵᱟᱝ ᱜᱟᱱᱚᱜᱼᱟ, ᱛᱚᱠᱷᱚᱱ ᱛᱚ ᱴᱷᱤᱠ ᱢᱚᱛᱚ ᱫᱟᱜ ᱦᱚᱸ ᱵᱟᱝ ᱟ᱾ ᱫᱟᱜᱽ ᱨᱮᱦᱚᱸᱭ ᱚᱱᱟ ᱢᱟ ᱦᱟᱱᱮ ᱦᱚᱭ ᱫᱟᱜ, ᱛᱟᱨᱟᱥᱤᱧ ᱵᱮᱲᱟ ᱦᱮᱡ ᱮᱱᱜᱮ ᱦᱚᱭ ᱟᱛᱮ ᱫᱟᱜ ᱠᱷᱮᱡ ᱜᱮᱭ, ᱦᱟᱱᱮ ᱚᱱᱟ ᱫᱟᱜ ᱫᱚ ᱥᱚᱡᱮ ᱞᱤᱸᱜᱤ ᱪᱟᱵᱟᱭᱮᱱᱟ᱾ ᱟᱨᱚ ᱥᱮᱭ ᱫᱚᱥᱟᱨ ᱦᱤᱞᱚᱜ ᱠᱷᱟᱱ ᱜᱮ ᱚᱱᱟ ᱫᱟᱜ ᱢᱟ ᱨᱮᱦᱚᱸ ᱨᱚᱦᱚᱲ ᱤᱫᱤᱭᱟᱭ ᱚᱱᱟ ᱢᱟ᱾ ᱚᱱᱟ ᱠᱷᱟᱹᱛᱤᱨ ᱛᱮ ᱢᱤᱫ ᱫᱷᱟᱣ ᱜᱮ᱾
ᱚ ᱟᱪᱪᱷᱟ᱾
ᱛᱟᱦᱚᱱᱮ ᱟᱯᱮ ᱥᱮᱱᱟᱜ ᱪᱟᱥ ᱠᱟᱹᱢᱤ ᱨᱮᱫᱚ ᱥᱮᱨᱢᱟ ᱡᱟᱹᱲᱤ ᱵᱷᱚᱨᱥᱟ ᱜᱮ ᱟᱯᱮ ᱦᱚᱸ ᱥᱮ ᱠᱚᱞ ᱠᱚ ᱠᱚ ᱢᱮᱱᱟᱜ ᱛᱟᱯᱮᱭᱟ ᱚᱱᱟ ᱛᱮᱜᱮ ᱯᱮ ᱪᱟᱥᱟ᱾
ᱦᱮᱸ ᱜᱚᱝᱠᱮ ᱟᱞᱮ ᱫᱚ ᱥᱮᱨᱢᱟ ᱡᱟᱹᱲᱤ ᱠᱷᱟᱹᱛᱤᱨ ᱦᱚᱸ, ᱟᱨ ᱥᱩᱨ ᱠᱚᱨᱮ ᱩᱸ ᱠᱮᱱᱮᱞ ᱠᱚ ᱢᱮᱱᱟᱜ-ᱟ ᱛᱚ ᱟᱫᱚ ᱚᱱᱟ ᱠᱮᱱᱮᱞ ᱠᱚ ᱨᱮᱱᱟᱜ ᱫᱟᱜ ᱛᱮᱜᱮ, ᱪᱟᱥ ᱦᱩᱭᱩᱜ ᱜᱮᱭᱟ᱾
ᱟᱪᱪᱷᱟ, ᱛᱟᱦᱚᱱᱮ ᱢᱟ ᱠᱷᱩᱵ ᱵᱷᱟᱹᱜᱤ ᱠᱟᱛᱷᱟ᱾
ᱛᱟᱦᱚᱱᱮ, ᱪᱟᱥ ᱠᱟᱹᱢᱤ ᱨᱮᱫᱚ ᱵᱤᱱ ᱡᱚᱯᱲᱟᱣ ᱟᱠᱟᱱ ᱜᱮᱭᱟ ᱛᱟᱦᱚᱱᱮ᱾
ᱦᱳᱭ ᱦᱚᱵᱮ, ᱱᱚᱣᱟ ᱨᱮᱦᱚᱸ ᱵᱟᱝ ᱥᱩᱨᱩᱜ ᱛᱮᱦᱚᱸ ᱵᱟᱭ ᱜᱟᱱᱚᱜᱼᱟ ᱟᱨᱠᱤ, ᱱᱤᱛᱚᱜ ᱥᱮᱬᱟ ᱠᱟᱜ ᱠᱷᱟᱡ ᱫᱚ ᱦᱤᱡᱩᱜ ᱠᱟᱱ ᱫᱤᱱ ᱨᱮ ᱜᱤᱫᱟᱹᱨ ᱠᱚᱦᱚᱸ ᱡᱟᱜᱽ ᱜᱮ ᱥᱮᱬᱟ ᱥᱮ ᱞᱟᱹᱭ ᱵᱩᱡᱽ ᱫᱟᱲᱮᱭᱟ ᱠᱚᱣᱟ ᱵᱮᱱ᱾
ᱮᱠᱫᱚᱢ ᱮᱠᱫᱚᱢ᱾ ᱛᱟᱦᱚᱱᱮ ᱟᱯᱮ ᱫᱚ ᱟᱫᱚ ᱡᱟᱦᱟᱸ ᱯᱮ ᱪᱟᱥ ᱮᱫᱟ, ᱚᱱᱟ ᱫᱚ ᱡᱚᱢ ᱞᱟᱹᱜᱤᱫ ᱜᱮ ᱥᱮ ᱚᱱᱟ ᱫᱚᱯᱮ ᱟᱠᱷᱨᱤᱧᱟ ᱟᱫᱚ?
ᱦᱳᱭ ᱜᱚᱝᱠᱮ ᱪᱟᱥ ᱫᱚ ᱠᱟᱹᱡ ᱜᱟᱱ ᱫᱚᱞᱮ ᱫᱚᱦᱚ ᱠᱟᱜᱼᱟ, ᱟᱨ ᱫᱚᱞᱮ ᱟᱠᱷᱨᱤᱧ ᱠᱟᱜᱼᱟ᱾
ᱤᱧ ᱟᱞᱮ ᱥᱮᱫ ᱨᱮ ᱡᱟᱦᱟᱸᱭ ᱚᱝᱠᱟ ᱵᱟᱨ ᱫᱷᱟᱣ ᱠᱚ ᱪᱟᱥ ᱜᱮᱭᱟ, ᱩᱝᱠᱩ ᱴᱷᱮᱱ ᱠᱷᱚᱱ ᱡᱟᱧ ᱟᱸᱡᱚᱢ ᱠᱟᱜ-ᱟ ᱡᱮ ᱵᱟᱝᱢᱟ ᱪᱟᱥ ᱠᱟᱹᱢᱤ ᱨᱮᱫᱚ ᱫᱚᱢᱮ ᱜᱮ ᱠᱷᱚᱨᱚᱪ ᱢᱮᱱᱟᱜᱼᱟ᱾ ᱡᱟᱦᱟᱸ ᱛᱤᱱᱟᱹᱜ ᱮᱢ ᱠᱷᱚᱨᱚᱪᱟ ᱟᱨ ᱪᱟᱥ ᱟᱨᱡᱟᱣ ᱠᱟᱛᱮᱜ ᱡᱟᱦᱟᱸᱢ ᱤᱨ ᱨᱟᱠᱟᱵᱟ ᱚᱱᱟ ᱤᱱᱟᱹᱜ ᱩᱱ ᱡᱟᱦᱟᱸ ᱛᱤᱱᱟᱹᱜ ᱮᱢ ᱠᱷᱚᱨᱚᱪ ᱠᱟᱜᱼᱟ ᱟᱹᱠᱷᱨᱤᱧ ᱠᱟ ᱛᱮᱦᱚᱸ ᱤᱱᱟᱹᱜ ᱴᱟᱠᱟ ᱦᱚᱸ ᱵᱟᱝ ᱦᱩᱭᱩᱜ ᱠᱟᱱᱟ ᱪᱮᱛᱟ ᱟᱯᱮ ᱥᱮᱫ ᱨᱮ ᱦᱚᱸ ᱚᱱᱠᱟ ᱜᱮ ᱦᱩᱭᱩᱜ ᱜᱮᱭᱟ ᱥᱮ ᱪᱮᱫ?
ᱦᱳᱭ, ᱜᱚᱝᱠᱮ ᱚᱱᱠᱟ ᱫᱚ ᱚᱱᱠᱟ ᱧᱚᱜ ᱜᱮ, ᱟᱫᱚ ᱠᱷᱟᱡ ᱫᱚ ᱱᱚᱛᱮ ᱫᱚ ᱩᱱᱟᱹᱜ ᱟᱫᱚ ᱠᱷᱟᱡ ᱫᱚ ᱢᱟᱱᱮ ᱴᱮᱠᱴᱟᱨ ᱠᱚᱛᱮ ᱩᱱᱟᱹᱜ ᱵᱟᱠᱚ ᱥᱤ ᱦᱚᱪᱚᱭᱟ ᱟᱨᱠᱤ᱾ ᱟᱫᱚ ᱚᱱᱟ ᱠᱚ ᱠᱷᱟᱹᱛᱤᱨ ᱠᱟᱹᱴᱤᱡ ᱠᱷᱚᱨᱚᱪ ᱠᱚᱫᱚ ᱠᱚᱢ ᱧᱚᱜ ᱜᱮᱛᱟ ᱠᱚᱣᱟ ᱥᱮ᱾ ᱟᱫᱚ ᱩᱱᱟᱹᱜ ᱦᱚᱸ ᱟᱹᱞᱤᱧ ᱟᱫᱚ ᱛᱩᱞᱟᱹ ᱡᱚᱠᱷᱟ ᱠᱟᱛᱮᱜ ᱛᱚ ᱵᱟᱹᱞᱤᱧ ᱧᱮᱞ ᱠᱮᱫᱟ ᱛᱚ ᱾
ᱟᱪᱪᱷᱟ ᱟᱪᱪᱷᱟ, ᱛᱟᱦᱚᱞᱮ ᱟᱯᱮ ᱥᱮᱫ ᱫᱚ ᱛᱟᱦᱚᱞᱮ ᱱᱮᱛᱟᱨ ᱦᱚᱸ ᱰᱟᱝᱨᱟ ᱠᱟᱰᱟ ᱠᱚ ᱟᱛᱮ ᱜᱮᱯᱮ ᱥᱤ ᱠᱟᱱᱟ ᱛᱟᱦᱚᱞᱮ ᱾
ᱦᱳᱭ ᱦᱳᱭ ᱾
ᱦᱚᱸ ᱛᱟᱦᱚᱞᱮ ᱢᱟ ᱵᱷᱟᱹᱜᱤ ᱠᱟᱛᱷᱟ ᱜᱮ ᱾ ᱟᱯᱮ ᱫᱚ ᱛᱟᱦᱚᱞᱮ ᱰᱟᱝᱨᱤ ᱠᱚ ᱢᱮᱨᱚᱢ ᱠᱚ ᱛᱤᱱᱟᱹᱜ ᱯᱮ ᱫᱚᱦᱚ ᱟᱠᱟᱫ ᱠᱚᱣᱟ?
ᱦᱳᱭ ᱜᱚᱢᱠᱮ ᱟᱞᱮ ᱨᱮᱱ ᱫᱚ ᱯᱩᱱᱭᱟᱹ ᱰᱟᱝᱨᱟ ᱢᱮᱱᱟᱜ ᱠᱚᱣᱟ ᱟᱨ ᱢᱮᱱᱟᱜ ᱠᱚᱣᱟ ᱥᱟᱛᱴᱤ ᱥᱮ ᱟᱴᱴᱤ ᱦᱚᱯᱚᱱ ᱢᱮᱥᱟ ᱢᱮᱨᱚᱢ ᱢᱮᱱᱟᱜ ᱠᱚᱣᱟ ᱾
ᱟᱪᱪᱷᱟ ᱛᱟᱦᱮ ᱵᱟᱹᱭ ᱠᱟᱛᱷᱟᱜ ᱜᱮ ᱾
ᱜᱚᱝᱠᱮ ᱟᱯᱮ ᱨᱮᱱ ᱫᱚ ᱛᱤᱱᱟᱹᱜ ᱢᱮᱱᱟᱜ ᱠᱚᱛᱮ ᱰᱟᱝᱨᱤ ᱠᱟᱰᱟ ᱢᱮᱨᱚᱢ ᱠᱚᱫᱚ?
ᱟᱞᱮ ᱨᱮᱱ ᱦᱚᱸ ᱢᱮᱱᱟᱜ ᱠᱚᱜᱮᱭᱟ ᱢᱮᱱᱟᱜ ᱫᱚ ᱟᱫᱚ ᱰᱟᱹᱝᱨᱤ ᱠᱚᱫᱚ ᱫᱚᱢᱮ ᱫᱚ ᱵᱟᱠᱚ ᱢᱟᱨᱟᱝᱟ ᱡᱟᱦᱟᱸᱭ ᱥᱤᱭᱳᱜ ᱠᱚ ᱜᱟᱱ ᱟᱠᱟᱱᱟ ᱚᱱᱠᱟᱱ ᱠᱟᱛᱷᱟ ᱫᱚ ᱵᱟᱝ ᱠᱟᱱᱟ, ᱠᱷᱩᱵ ᱠᱚ ᱦᱩᱰᱤᱧ ᱜᱮᱭᱟ, ᱟᱫᱚ ᱩᱱᱠᱩ ᱫᱚ ᱤᱛᱩ ᱦᱚᱸ ᱵᱟᱝ ᱤᱛᱩ ᱦᱩᱭ ᱟᱠᱟᱱᱟ ᱾ ᱟᱨ ᱪᱤᱠᱟᱹᱛᱮᱢ ᱥᱤᱭᱟ ᱟᱨ ᱱᱮᱛᱟᱨ ᱢᱟ ᱟᱞᱮᱥᱮᱫ ᱢᱟ ᱴᱨᱟᱠᱴᱚᱨ ᱵᱷᱚᱨᱥᱟ ᱜᱮ ᱟᱫᱚ ᱚᱱᱟᱛᱮ, ᱵᱟᱝ ᱤᱛᱟᱹ ᱦᱩᱭᱟ ᱟᱠᱟᱱᱟ ᱟᱨ ᱡᱩᱫᱤ ᱴᱨᱟᱠᱴᱚᱨ ᱚᱱᱠᱟ ᱵᱟᱝ ᱛᱟᱦᱮᱸ ᱠᱚᱜᱼᱟ ᱥᱮ ᱡᱩᱫᱤ ᱴᱨᱟᱠᱴᱚᱨ ᱠᱚᱛᱮ ᱥᱤ ᱠᱚᱣᱟ ᱵᱟᱝ ᱜᱟᱱ ᱠᱚᱼᱟ ᱛᱟᱦᱚᱞ ᱫᱚ ᱦᱚᱳᱭᱛᱚ ᱤᱛᱩ ᱦᱩᱭ ᱠᱚᱜ ᱜᱮᱭᱟ ᱪᱮᱫ ᱟᱠᱚ ᱦᱩᱭ ᱠᱚᱜ ᱜᱮᱭᱟ ᱥᱤᱭᱳᱜ ᱱᱤᱛᱚᱜ ᱫᱚ ᱚᱱᱠᱟ ᱵᱟᱝ ᱦᱩᱭᱩ ᱠᱟᱱᱟ ᱟᱫᱚ ᱾
ᱚ ᱟᱪᱪᱷᱟ ᱟᱪᱪᱷᱟ ᱾
ᱛᱟᱦᱚᱞᱮ ᱱᱤᱛᱚᱜ ᱫᱚᱵᱤᱱ ᱱᱟᱯᱟᱭ ᱵᱟᱲᱟ ᱜᱮᱭᱟ ᱛᱚ?
ᱦᱮᱸ ᱟᱯᱟᱛᱟᱛᱚ ᱱᱟᱯᱟᱭ ᱫᱚᱞᱤᱧ ᱱᱟᱯᱟᱭ ᱵᱟᱲᱟ ᱜᱮᱭᱟ ᱾ ᱟᱨ ᱜᱚᱢᱠᱮ ᱞᱟᱹᱭ ᱫᱟᱞᱤᱧ ᱟᱵᱮᱱ ᱛᱤᱱᱟᱹᱜ ᱫᱷᱟᱹᱨᱤᱡ ᱵᱮᱱ ᱚᱞ ᱯᱟᱲᱦᱟᱣ ᱠᱟᱫ ᱛᱮ?
ᱚᱞ ᱯᱟᱲᱦᱟᱣ ᱠᱚᱫᱚ ᱟᱹᱰᱤ ᱫᱤᱱ ᱨᱮᱜᱮ ᱞᱤᱧ ᱵᱟᱹᱜᱤᱭ ᱠᱮᱫᱼᱟ ᱾ ᱳᱭ ᱤᱨᱟᱹᱞ ᱪᱟᱱᱟᱪ ᱦᱟᱹᱨᱤᱡ ᱜᱮ ᱮᱭᱤᱴ ᱦᱟᱹᱨᱤᱡ ᱜᱮᱞᱤᱧ ᱯᱟᱲᱦᱟᱣ ᱟᱠᱟᱱᱟ ᱟᱫᱚ ᱵᱟᱝ ᱜᱮ ᱾
ᱚ ᱟᱪᱪᱷᱟ ᱟᱪᱪᱷᱟ ᱾
ᱟᱹᱵᱤᱱ ᱫᱚ?
ᱟᱞᱤᱧ ᱫᱚ ᱜᱚᱝᱠᱮ ᱵᱟᱨᱚ ᱠᱮᱞᱟᱥ ᱫᱷᱟᱹᱵᱤᱡ ᱞᱤᱧ ᱯᱟᱲᱦᱟᱣ ᱟᱠᱟᱫᱟ ᱟᱨ ᱟᱫᱚ ᱵᱟᱟᱹᱞᱤᱧ ᱯᱟᱲᱦᱟᱣ ᱟᱠᱟᱫᱟ ᱵᱟᱨᱚ ᱠᱮᱞᱟᱥ ᱞᱟᱦᱟᱥᱮᱫ ᱫᱚ ᱾
ᱟᱪᱪᱷᱟ ᱛᱟᱦᱚᱞᱮ ᱢᱟ ᱠᱷᱩᱵ ᱵᱷᱟᱹᱜᱤ ᱠᱟᱛᱷᱟ, ᱟᱹᱞᱤᱧ ᱠᱷᱚᱱ ᱫᱚ ᱟᱹᱰᱤᱜᱟᱱ ᱜᱮᱵᱤᱱ, ᱥᱮᱪᱮᱫ ᱟᱠᱟᱱᱟ ᱥᱮ ᱟᱹᱰᱤᱜᱟᱱ ᱵᱤᱱ ᱯᱟᱲᱦᱟᱣ ᱥᱮᱴᱮᱨ ᱠᱟᱜᱼᱟ ᱾
ᱦᱮᱸ ᱟᱫᱚ ᱜᱚᱝᱠᱮ ᱵᱮᱱ ᱵᱩᱡᱷᱟᱹᱣ ᱫᱟᱲᱮᱭᱟᱜ ᱠᱟᱱᱟ ᱞᱟᱦᱟ ᱫᱚ ᱩᱱᱟᱹᱜ ᱚᱞᱚᱜ ᱯᱟᱲᱦᱟᱜ ᱦᱚᱸ ᱵᱟᱠᱚ ᱚᱞᱚᱜ ᱯᱟᱲᱦᱟᱜ ᱠᱟᱱ ᱛᱟᱦᱮᱸᱫ ᱟᱨ ᱱᱮᱛᱟᱨ ᱫᱚ ᱟᱨᱚ ᱱᱤᱭᱟᱹ ᱦᱚᱭ ᱟᱨᱚ ᱰᱷᱮᱨ ᱰᱷᱮᱨ ᱟᱨᱚ ᱞᱟᱦᱟ ᱥᱮᱫ ᱪᱟᱞᱟᱜ ᱞᱟᱜᱟᱜ ᱠᱚ ᱤᱭᱟᱹᱭ ᱮᱫᱟ ᱯᱟᱲᱦᱟᱣ ᱵᱟᱲᱟᱜ ᱠᱟᱱᱟ ᱚᱞ ᱫᱟᱠᱚ ᱯᱟᱲᱦᱟᱣ ᱫᱟᱠᱚ ᱾
ᱦᱳᱭ ᱦᱳᱭ ᱾